ᱦᱮᱞᱳ᱾
ᱚ ᱦᱮᱸ ᱟᱸᱡᱚᱢᱚᱜ ᱠᱟᱱᱟ ᱛᱚ ᱵᱟᱝ?
ᱦᱮᱸ ᱟᱸᱡᱚᱢᱚᱜ ᱠᱟᱱᱟ᱾
ᱦᱳᱭ ᱡᱚᱦᱟᱨ ᱟᱨ ᱥᱟᱹᱜᱩᱱ ᱥᱮᱛᱟᱜ᱾
ᱦᱮᱸ ᱡᱚᱦᱟᱨ ᱡᱚᱦᱟᱨ ᱥᱟᱹᱜᱩᱱ ᱥᱮᱛᱟᱜ᱾ ᱟᱨᱼᱼ ᱚᱠᱟᱞᱮᱠᱟ ᱱᱤᱭᱟᱹ ᱜᱷᱟᱹᱲᱤᱡ ᱫᱚ ᱱᱟᱯᱟᱭ ᱜᱮᱛᱚ?
ᱦᱮᱸ ᱱᱟᱯᱟᱭ ᱜᱮ ᱟᱞᱮ ᱥᱟᱱᱟᱢ ᱦᱮᱸ ᱟᱫᱚ ᱦᱮᱞᱳ᱾
ᱠᱟᱹᱴᱤᱡ ᱠᱟᱴᱟ ᱠᱟᱴᱟ ᱟᱸᱡᱚᱢᱚᱜ ᱠᱟᱱᱟ᱾ ᱦᱮᱸ ᱦᱮᱞᱳ᱾
ᱰᱤᱥᱴᱟ ᱫᱚᱜ ᱠᱟᱱᱟ ᱵᱟᱝ? ᱦᱮᱞᱳ ᱦᱮᱸ
ᱦᱮᱸ ᱫᱤᱥᱟᱹ ᱠᱮᱫᱟ ᱟᱸᱡᱚᱢ ᱫᱚ ᱨᱚᱲᱛᱮ ᱦᱮᱸ ᱦᱮᱸ ᱟᱸᱡᱚᱢ ᱫᱚ ᱟᱸᱡᱚᱢᱼᱼ ᱚᱱᱟ ᱨᱚᱲ ᱛᱮ ᱚᱠᱟ ᱪᱚᱝ ᱠᱟᱴᱟ ᱜᱚᱫᱚᱜ ᱠᱟᱱᱟ᱾
ᱚ ᱟᱪᱪᱷᱟ ᱟᱪᱪᱷᱟ ᱟᱪᱷᱟ ᱦᱮᱸᱛᱚ᱾
ᱦᱮᱸ ᱟᱫᱚ ᱟᱯᱮᱥᱮᱫ ᱫᱚ ᱫᱟᱜ ᱡᱟᱹᱲᱤ ᱠᱚᱫᱚ ᱚᱠᱟᱞᱮᱠᱟ?
ᱦᱮᱸ ᱦᱚᱜᱼᱚᱭ ᱠᱚᱴᱟ ᱫᱤᱱ ᱧᱮᱞ ᱧᱟᱢᱚᱜ ᱠᱟᱱᱟ ᱟᱹᱰᱤ ᱡᱟᱹᱥᱛᱤ᱾ ᱛᱤ ᱜᱮ ᱫᱟᱜ ᱮᱫᱟ ᱦᱮᱸ ᱛᱮᱦᱮᱧ ᱦᱚᱸ ᱱᱚᱣᱟᱼᱼ ᱵᱷᱳᱨ ᱵᱷᱳᱨ ᱛᱮ ᱫᱟᱜ ᱠᱮᱫᱟ, ᱥᱮᱛᱟᱜ ᱫᱷᱟᱹᱵᱤᱡ ᱜᱮ ᱟᱹᱰᱤ ᱜᱷᱟᱹᱲᱤᱡ ᱜᱮ᱾ ᱦᱮᱸ ᱱᱤᱛᱚᱜ ᱫᱚ ᱦᱟᱯᱚᱭ ᱛᱤᱨ ᱦᱟᱛᱟᱲ ᱠᱟᱫᱟ᱾ ᱱᱤᱛᱳ ᱫᱚ ᱵᱟᱝ ᱡᱚᱨᱚᱜ ᱠᱟᱱᱟ᱾ ᱛᱟᱦᱚᱞᱮ ᱨᱤᱢᱤᱞ ᱫᱚᱭ ᱨᱤᱢᱤᱞ ᱟᱠᱟᱫ ᱜᱮᱭᱟ᱾ ᱦᱮᱸ ᱟᱫᱚ ᱟᱯᱮᱥᱮᱫ ᱜᱮ ᱪᱮᱫ ᱞᱮᱠᱟᱭ ᱫᱟᱜ ᱫᱟᱜ ᱡᱟᱹᱲᱤᱭᱮᱫᱟ?
ᱦᱮᱸ᱾ ᱦᱮᱸ ᱱᱚᱛᱮ ᱦᱚᱸ ᱫᱟᱜ ᱫᱚᱭ ᱫᱟᱜ ᱮᱫᱟ ᱟᱵᱚ ᱡᱳᱨᱤᱡ ᱫᱚ ᱵᱟᱝᱟ ᱡᱤᱯᱤ ᱰᱷᱤᱯᱤᱨ ᱮ ᱫᱟᱜ ᱮᱫᱟ᱾ ᱟᱫᱚ ᱱᱚᱣᱟ ᱠᱚᱢᱟ ᱦᱟᱜ ᱪᱮᱫ ᱵᱟᱝ ᱫᱟᱜᱚᱜ ᱠᱟᱱᱟ? ᱟᱫᱚ ᱠᱟᱹᱴᱤᱡ ᱡᱳᱨ ᱫᱟᱜ ᱫᱚ ᱞᱟᱜᱟᱜ ᱜᱮᱭᱟ ᱦᱟᱸᱜ ᱵᱟᱝᱠᱷᱟᱱ ᱫᱚᱼᱼ ᱡᱟᱦᱟᱠᱚ ᱜᱷᱩᱴᱩ ᱢᱮᱱᱟᱜ ᱟᱠᱟᱫᱟ ᱡᱟᱦᱟᱸ ᱫᱚ ᱵᱟᱝ ᱦᱟᱸᱜ ᱨᱚᱦᱚᱭ ᱦᱩᱭᱩ ᱠᱟᱱᱟ ᱚᱱᱟ ᱠᱚᱫᱚᱼᱼ ᱦᱟᱸᱜ ᱵᱟᱝ ᱨᱚᱦᱚᱭᱚᱜ ᱠᱟᱱᱟ ᱚᱱᱟ ᱫᱚ ᱵᱟᱝ ᱫᱟᱜ ᱞᱮᱱᱠᱷᱟᱱ ᱫᱚ? ᱟᱫᱚ ᱛᱤᱱᱟᱹᱜ ᱜᱟᱱ ᱯᱮ ᱨᱚᱦᱚᱭ ᱵᱟᱲᱟ ᱠᱮᱫᱟ ᱟᱯᱮ ᱫᱚ?
ᱦᱮᱸ ᱵᱟᱹᱭᱦᱟᱹᱲ ᱨᱮᱫᱚ ᱡᱷᱚᱛᱚ ᱜᱮᱞᱮ ᱨᱚᱦᱚᱭ ᱟᱠᱟᱫᱟ ᱦᱮᱸ ᱟᱨᱦᱚᱸ ᱨᱚᱦᱚᱭ ᱜᱮ ᱦᱩᱭᱩᱜ ᱠᱟᱱ ᱜᱮᱭᱟ ᱢᱟᱱᱮ ᱵᱟᱹᱭᱦᱟᱹᱲᱼᱼ ᱮᱠᱷᱚᱱ ᱦᱚᱸ ᱟᱹᱣᱨᱤᱞ ᱞᱮ ᱪᱟᱵᱟᱭᱟ ᱾ ᱟᱨ ᱜᱷᱩᱴᱩ ᱨᱮᱱᱟᱜ ᱫᱚ ᱦᱮᱸ ᱜᱷᱩᱴᱩ ᱨᱮᱱᱟᱜ ᱦᱚᱸ ᱟᱹᱣᱨᱤᱞ ᱞᱮ ᱨᱚᱦᱚᱭᱟ ᱟᱞᱮ ᱦᱚᱸ᱾ ᱦᱮᱸ ᱚᱱᱠᱟ ᱞᱮᱠᱟ ᱫᱟᱜ ᱠᱚᱦᱚᱸ ᱵᱟᱝ ᱞᱟᱜᱟᱣ ᱠᱟᱱᱟ ᱜᱷᱩᱴᱩ ᱨᱮᱫᱚ᱾ ᱛᱟᱦᱚᱞᱮ ᱵᱟᱹᱭᱦᱟᱹᱲ ᱨᱮᱱᱟᱜ ᱠᱚ ᱨᱚᱦᱚᱭ ᱪᱟᱵᱟ ᱛᱮᱜᱮ, ᱦᱳᱭᱛᱳ ᱫᱟᱜ ᱞᱮᱠᱷᱟᱱ ᱛᱮᱫᱚ ᱛᱚᱠᱷᱚᱱ ᱫᱚ ᱦᱩᱭ ᱜᱚᱫᱚᱜᱼᱟ᱾ ᱛᱟᱯᱚᱨᱮ ᱨᱚᱦᱚᱭ ᱠᱚ ᱦᱩᱭᱩᱜᱼᱟ᱾
ᱦᱮᱸ ᱚᱱᱠᱟᱜᱮ ᱥᱟᱱᱟᱢ ᱥᱮᱫ ᱜᱮ᱾ ᱠᱟᱹᱮ ᱢᱟᱱᱮ ᱟᱫᱷᱟ ᱟᱫᱷᱟ ᱫᱚ ᱨᱚᱦᱚᱭ ᱦᱭᱠᱟᱱᱟ᱾ ᱟᱨ ᱟᱫᱷᱟ ᱟᱫᱷᱟ ᱫᱚ ᱢᱮᱱ ᱜᱟᱱᱚᱜᱼᱟ ᱟᱣᱨᱤ ᱨᱚᱦᱚᱭ ᱦᱩᱭᱩᱜᱼᱟ᱾ ᱟᱫᱚ ᱥᱚᱢᱚᱭ ᱢᱟ ᱮᱠᱷᱚᱱ ᱢᱮᱱᱟᱜ ᱜᱮᱭᱟ ᱮᱼᱼ ᱫᱟᱜ ᱨᱮᱱᱟᱜ ᱫᱚ ᱥᱮ ᱨᱚᱦᱚᱭ ᱨᱮᱱᱟᱜ ᱚᱠᱛᱚ ᱦᱚᱸ
ᱦᱮᱸ ᱦᱮᱸ ᱛᱟᱯᱚᱨ ᱦᱮᱸ ᱟᱞᱮ ᱥᱮᱫ ᱫᱚ ᱦᱟᱹᱯᱟᱹᱭ ᱮᱠᱷᱚᱱ ᱦᱚᱸ ᱡᱷᱚᱛᱚ ᱦᱚᱲ ᱫᱚ ᱟᱹᱣᱨᱤ ᱠᱚ ᱮᱛᱚᱦᱚᱵᱚᱜᱼᱟ ᱨᱚᱦᱚᱭ ᱠᱚᱫᱚ᱾ ᱟᱨ ᱮᱱᱮ ᱱᱮᱛᱟᱨ ᱵᱮᱱ ᱧᱮᱞ ᱫᱟ ᱡᱮ ᱞᱟᱦᱟ ᱛᱮᱫᱚ ᱠᱟᱹᱴᱤᱡ ᱞᱟᱦᱟ ᱧᱚᱜ ᱜᱮᱵᱚᱱ ᱨᱚᱦᱚᱭᱮᱫ ᱛᱟᱦᱮᱸᱫ ᱱᱮᱛᱟᱨ ᱫᱚ ᱟᱸ ᱛᱤᱱᱟᱹᱜ ᱫᱤᱱ ᱠᱚ ᱯᱟᱨᱚᱢ ᱪᱟᱞᱟᱜ ᱠᱟᱱᱟ ᱩᱱᱟᱹᱜ ᱜᱮ ᱯᱟᱹᱪᱞᱟᱹ ᱥᱮᱫ ᱪᱟᱞᱟᱜ ᱠᱟᱱᱟ ᱢᱟᱱᱮ ᱨᱚᱦᱚᱭ ᱨᱮᱱᱟᱜ ᱫᱤᱱ ᱠᱚᱦᱚᱸ ᱥᱮ ᱫᱟᱜ ᱡᱟᱹᱲᱤ ᱨᱮᱱᱟᱜ ᱫᱤᱱ ᱠᱚᱦᱚᱸ ᱛᱟᱭᱚᱢ ᱪᱟᱞᱟᱜ ᱠᱟᱱᱟ᱾ ᱞᱟᱦᱟᱛᱮ ᱡᱮᱢᱚᱱ ᱱᱚᱣᱟ ᱟᱥᱟᱲ ᱵᱚᱸᱜᱟ ᱠᱚ ᱮᱸ ᱨᱚᱦᱚᱭᱮᱫ ᱛᱟᱦᱮᱸᱫ ᱠᱚ ᱟᱨ ᱱᱮᱛᱟᱨ ᱧᱮᱞ ᱢᱮ ᱟᱥᱟᱲ ᱥᱟᱱ ᱵᱚᱸᱜᱟ ᱵᱚᱞᱚᱭᱮᱱᱟ᱾ ᱦᱮᱸ᱾
ᱦᱮᱸ᱾ ᱱᱮᱛᱟᱨ ᱫᱚ ᱛᱟᱭᱚᱢ ᱛᱟᱭᱚᱢ ᱛᱮᱜᱮ ᱡᱟᱦᱟᱸ ᱫᱚ ᱦᱮᱸ ᱯᱟᱹᱦᱤᱞ ᱫᱚ ᱚᱱᱮᱢ ᱞᱟᱹᱭᱮᱫ ᱞᱮᱠᱟ ᱢᱟᱱᱮ ᱟᱥᱟᱲ ᱨᱮᱱᱟᱜ ᱢᱟ ᱯᱳᱭᱞᱳ ᱦᱟᱯᱛᱟ ᱨᱮᱜᱮ ᱢᱟ ᱠᱚ ᱨᱚᱦᱚᱭ ᱛᱟᱦᱮᱸᱫ ᱜᱮ᱾ ᱟᱨ ᱦᱟᱱᱮ ᱦᱩᱲᱩ ᱜᱤᱰᱤ ᱡᱟᱦᱟᱸ ᱫᱚ ᱵᱚᱱ ᱛᱚᱞᱟᱭᱮᱫᱟ ᱪᱟᱨᱟᱭ ᱫᱟᱵᱚᱱ ᱚᱱᱟ ᱦᱚᱸ ᱦᱟᱱᱮ ᱡᱷᱮᱸᱴ ᱵᱚᱸᱜᱟ ᱨᱩᱦᱱᱤ ᱨᱮ᱾ ᱟᱫᱚ ᱱᱤᱛᱚᱜ ᱫᱚ ᱧᱮᱞᱚᱜᱚᱜ ᱠᱟᱱᱟ ᱚᱱᱟ ᱦᱩᱲᱩ ᱛᱚᱞᱟ ᱦᱚᱸ ᱛᱟᱭᱚᱢ ᱟᱠᱟᱱᱟ ᱦᱩᱲᱩ ᱨᱚᱦᱚᱭ ᱫᱚ ᱱᱤᱭᱟᱹ ᱠᱟᱱᱛᱮ ᱛᱟᱭᱚᱢ ᱠᱟᱱᱟ ᱮᱸ ᱪᱮᱫᱟᱜ ᱥᱮ ᱟᱵᱚᱣᱟᱜ ᱫᱚ ᱨᱚᱦᱚᱭ ᱜᱤ ᱫᱮᱨᱤᱛᱮ ᱨᱚᱦᱚᱭᱱᱟ ᱟᱨ ᱡᱩᱫᱤ ᱡᱤ ᱴᱷᱟᱞᱮ ᱮᱸ ᱛᱮᱨᱚ ᱛᱟᱨᱤᱠᱷ ᱨᱮ ᱡᱩᱫᱤᱢ ᱜᱤᱰᱤᱭᱟ ᱨᱩᱦᱱᱤ ᱛᱟᱦᱚᱞᱮ ᱠᱷᱟᱡ ᱛᱚ ᱟᱫᱚ ᱦᱟᱲᱟᱢᱚᱜ ᱠᱟᱱᱟ᱾ ᱨᱚᱭ ᱨᱮᱱᱟᱜ ᱫᱟᱜ ᱨᱮᱱᱟᱜ ᱛᱤᱥᱮ ᱫᱟᱜ ᱫᱟᱭ ᱤᱱᱟᱹᱜ ᱛᱚ ᱛᱚᱞᱟ ᱵᱚᱭᱚᱥᱚᱜ ᱠᱟᱱᱟ᱾ ᱟᱫᱚ ᱛᱟᱞᱦᱮ ᱚᱱᱟ ᱦᱚᱛᱮᱡ ᱛᱮ ᱱᱮᱛᱟᱨ ᱫᱚ ᱦᱩᱲᱩ ᱜᱤᱰᱤ ᱦᱚᱸ ᱫᱮᱨᱤᱭ ᱟᱠᱟᱱ ᱛᱟᱵᱚᱱᱟ, ᱛᱟᱭᱚᱢᱚᱜ ᱠᱟᱱ ᱛᱟᱵᱚᱱᱟ᱾ ᱡᱚᱛᱚ ᱜᱤ ᱟᱵᱩᱣᱟᱜ
ᱦᱮᱸ᱾ ᱛᱟᱯᱚᱨᱮ ᱟᱯᱮ ᱥᱮᱫ ᱫᱚ ᱦᱩᱲᱩ ᱫᱚ ᱛᱤᱱ ᱫᱷᱟᱣ ᱯᱮ ᱨᱚᱦᱚᱭᱟ ᱱᱚᱣᱟ ᱮᱸᱜ ᱡᱟᱹᱯᱩᱫ ᱨᱮᱜᱮ ᱯᱮ ᱨᱚᱦᱚᱭᱟ? ᱥᱮ ᱱᱚᱠᱟ ᱫᱷᱚᱨᱚᱱ ᱦᱩᱲᱩ ᱠᱚᱦᱚᱸ ᱯᱮ ᱨᱚᱦᱚᱭ ᱜᱮᱭᱟ?
ᱵᱟᱝᱟ ᱟᱞᱮ ᱱᱚᱛᱮ ᱫᱚ ᱦᱩᱲᱩ ᱫᱚ ᱚᱱᱟ ᱢᱤᱫ ᱪᱷᱚᱴ ᱜᱮ ᱦᱟᱸᱜ ᱢᱤᱫ ᱫᱷᱟᱣ ᱜᱮ ᱨᱚᱦᱚᱭ ᱫᱚ ᱱᱚᱜᱼᱚ ᱱᱚᱣᱟ ᱚᱠᱛᱚ ᱜᱮ ᱡᱟᱦᱟᱸ ᱱᱤᱛᱜ ᱪᱟᱞᱟᱜ ᱠᱟᱱᱟ ᱱᱚᱣᱟ ᱜᱮ ᱟᱨ ᱡᱟᱦᱟᱸ ᱦᱟᱸᱜ ᱦᱟᱱᱮ ᱯᱩᱥ ᱵᱚᱸᱜᱟ ᱟᱜᱷ ᱵᱚᱸᱜᱟ ᱡᱟᱦᱟᱸ ᱵᱚᱨᱚᱡ ᱚᱱᱟ ᱫᱚ ᱵᱟᱝ ᱠᱟᱨᱚᱱ ᱱᱚᱛᱮ ᱫᱚ ᱠᱟᱹᱴᱤᱡ ᱫᱷᱤᱨᱤ ᱫᱤᱥᱚᱢ ᱧᱚᱜ ᱠᱟᱱᱟ ᱟᱫᱚ ᱚᱱᱛᱮ ᱫᱚ ᱤᱠᱟᱞ ᱥᱮᱨᱢᱟ ᱡᱟᱹᱲᱤ ᱟᱥ ᱵᱷᱚᱨᱥᱟ ᱜᱮ ᱟᱫᱚ ᱚᱱᱟᱛᱮ ᱨᱚᱦᱚᱭ ᱠᱚᱫᱚ ᱢᱤᱫ ᱫᱷᱟᱣ ᱜᱮ ᱦᱟᱸᱜ᱾ ᱟᱫᱚ ᱟᱯᱮ ᱥᱮᱫ ᱜᱮ ᱚᱠᱟᱞᱮᱠᱟ?
ᱦᱮᱸ ᱟᱞᱮ ᱦᱚᱸ ᱱᱚᱠᱟᱜᱮ ᱟᱯᱮ ᱞᱮᱠᱟᱜᱮ ᱢᱤᱫ ᱫᱷᱟᱣ ᱜᱮᱞᱮ ᱨᱚᱦᱚᱭᱟ ᱛᱟᱯᱚᱨ ᱮᱸ ᱟᱞᱮ ᱟᱹᱛᱩ ᱫᱷᱟᱨᱮ ᱯᱟᱥᱮ ᱠᱟᱹᱴᱤᱡ ᱪᱟᱞᱟᱜ ᱦᱩᱭᱩᱜ ᱛᱟᱵᱮᱱᱟ ᱯᱟᱸᱪ ᱪᱷᱚ ᱠᱤᱞᱳᱢᱤᱴᱟᱨ ᱡᱟᱦᱟᱸ ᱥᱟᱦᱟ ᱠᱚᱨᱮᱫ ᱛᱟᱦᱮᱸᱱᱟ ᱚᱱᱟᱠᱚ ᱟᱹᱛᱩ ᱫᱚ ᱯᱨᱟᱭ ᱜᱮᱠᱚ ᱱᱚᱠᱟ ᱮ ᱠᱮᱱᱮᱞ ᱫᱟᱜ ᱠᱚ ᱠᱚ ᱧᱟᱢ ᱛᱮᱠᱚ ᱨᱚᱦᱚᱭ ᱜᱮᱭᱟ ᱠᱚ ᱫᱷᱚᱨᱚᱱ ᱦᱳᱲᱳ ᱠᱚᱦᱚᱸ ᱛᱟᱦᱚᱞᱮ ᱟᱞᱮ ᱜᱮᱞᱮ ᱵᱟᱫ ᱠᱟᱱᱟ ᱦᱮᱸ ᱮᱸ ᱱᱚᱠᱟ ᱠᱮᱱᱮᱞ ᱫᱟᱜ ᱠᱚᱫᱚ ᱵᱟᱝᱞᱮ ᱧᱟᱢ ᱛᱮ᱾ ᱛᱟᱞᱦᱮ ᱵᱟᱝᱞᱮ ᱨᱚᱦᱚᱭ ᱫᱟᱲᱮᱜ ᱫᱷᱚᱨᱚᱱ ᱦᱩᱲᱩ ᱠᱚᱦᱚᱸ ᱟᱨ ᱱᱚᱣᱟ ᱪᱮᱫ ᱵᱟᱝ ᱫᱟᱜ ᱠᱚᱵᱮᱱ ᱟᱨᱮᱡᱟ ᱮᱸ ᱱᱚᱣᱟ ᱦᱚᱸ ᱢᱟᱱᱮ ᱩᱱ ᱦᱚᱲ ᱠᱚ ᱨᱚᱦᱚᱭ ᱞᱮᱠᱷᱟᱱ ᱵᱟᱝ ᱟᱱᱴᱟᱜᱼᱟ ᱟᱨᱠᱤ ᱮᱢ ᱮᱢᱱᱤᱛᱮ ᱫᱷᱚᱨᱚᱱ ᱨᱮ ᱵᱟᱱ ᱫᱟᱜ ᱦᱚᱸ ᱟᱸᱡᱮᱫᱚᱜᱼᱟ᱾ ᱛᱟᱞᱦᱮ ᱱᱚᱣᱟ ᱥᱚᱨᱟᱵᱚᱨᱟ ᱥᱮ ᱛᱩᱯᱩ ᱵᱟᱲᱟ ᱦᱚᱸ ᱵᱟᱝ ᱜᱟᱱᱚᱜᱼᱟ ᱡᱩᱫᱤ ᱵᱮᱱ ᱮ ᱪᱟᱥ ᱠᱟᱹᱢᱤ ᱨᱮᱵᱮᱱ ᱟᱨᱮ ᱡᱟᱵᱮᱱ᱾ ᱛᱟᱞᱦᱮ ᱚᱱᱟ ᱠᱚ ᱞᱟᱹᱜᱤᱫ ᱛᱮᱦᱚᱸ ᱫᱚᱦᱚᱭ ᱦᱩᱭᱩᱜᱼᱟ ᱠᱟᱹᱴᱤᱡ᱾ ᱦᱮᱸ ᱛᱟᱯᱚᱨ ᱟᱯᱮ ᱥᱮᱫ ᱟᱯᱮ ᱥᱮ ᱦᱳᱭ ᱛᱟᱦᱚᱞᱮ ᱟᱯᱮ ᱥᱮᱫ ᱫᱚ
ᱵᱟᱝ ᱞᱤᱧ ᱟᱡᱚᱢ ᱴᱷᱤᱠᱟᱹ ᱞᱮᱫᱟ ᱢᱟ ᱞᱮ ᱵᱤᱱ ᱟᱨ ᱢᱤᱫ ᱫᱷᱟᱣ ᱾
ᱳᱸ ᱦᱮᱸ ᱞᱮᱹᱭ ᱫᱟᱞᱤᱧ ᱡᱮ ᱟᱯᱮ ᱥᱮᱫ ᱫᱚ ᱵᱤᱨ ᱵᱩᱨᱩ ᱠᱚ ᱦᱮᱱᱟᱜᱼᱟ ᱥᱮ? ᱦᱮᱸ ᱴᱟᱺᱰᱤ ᱫᱤᱥᱚᱢ ᱠᱟᱱ ᱜᱮᱭᱟ ᱾
ᱟᱫᱚᱻᱚᱻᱚᱻᱚ ᱦᱮᱸ ᱟᱞᱮ ᱫᱚ ᱚᱠᱟᱵᱮᱱ ᱵᱩᱡᱟ ᱟᱞᱮ ᱫᱚ ᱢᱤᱫ ᱫᱷᱟᱨᱮ ᱫᱚ ᱟᱞᱮᱭᱟᱜ ᱱᱚᱝᱠᱟᱱ ᱡᱟᱭᱜᱟ ᱨᱮ ᱫᱤᱥᱚᱢ ᱛᱟᱞᱮ ᱾ ᱡᱟᱦᱟᱸ ᱫᱚ ᱢᱤᱫ ᱫᱷᱟᱨᱮ ᱫᱚ ᱵᱤᱨ ᱵᱩᱨᱩ ᱦᱚᱸ ᱢᱮᱱᱟᱜᱼᱟ ᱟᱨ ᱢᱤᱫ ᱫᱷᱟᱨᱮ ᱫᱚ ᱴᱟᱺᱰᱤ ᱦᱚᱸ ᱟᱫᱚ ᱟᱞᱮ ᱫᱚ ᱚᱱᱮ ᱚᱱᱠᱟ ᱫᱚᱱᱟ ᱢᱚᱱᱟ ᱛᱟᱞᱟ ᱛᱟᱞᱟ ᱨᱮ ᱟᱨ ᱪᱮᱫ? ᱮᱮᱸ ᱢᱮᱱᱟᱜ ᱞᱤᱭᱟ ᱟᱫᱚ
ᱦᱩᱸ ᱦᱩᱸ ᱵᱟᱞᱮ ᱜᱮ ᱾ ᱵᱟᱱᱟᱨ ᱜᱮ ᱛᱟᱦᱞᱮ ᱥᱩᱵᱤᱫᱟ ᱯᱮ ᱧᱟᱢ ᱮᱫᱟ ᱱᱚᱛᱮ ᱦᱮᱸ ᱵᱤᱨ ᱵᱩᱨᱩ ᱨᱮ ᱦᱚᱸ ᱡᱮᱢᱚᱱ ᱱᱤᱛᱚᱜ ᱩᱫ ᱯᱩᱴᱠᱟᱹ ᱠᱚ ᱦᱩᱭᱩᱜ ᱠᱟᱱᱟ᱾ ᱦᱮᱸ ᱟᱰᱤ ᱡᱟᱥᱛᱤ ᱜᱮ ᱾ ᱟᱞᱮ ᱥᱮᱫ ᱫᱚ ᱦᱮᱸ ᱵᱤ ᱵᱤᱨ ᱟᱹᱰᱤ ᱡᱟᱥᱛᱤ ᱦᱮᱱᱟᱜᱼᱟ ᱾ ᱛᱟᱦᱚᱞᱮ ᱦᱮᱸ ᱩᱫ ᱩᱫ ᱯᱩᱴᱠᱟᱹ ᱠᱚ ᱠᱚ ᱦᱩᱭᱩᱜ ᱠᱟᱱᱟ, ᱱᱤᱛᱚᱜ ᱫᱚ ᱢᱟᱱᱮ ᱩᱫ ᱠᱚ ᱫᱚ ᱢᱟᱱᱮ ᱯᱨᱚᱛᱮᱠ ᱫᱤᱱ ᱞᱮᱠᱟᱜᱮ ᱮᱸᱜ ᱩᱛᱩᱭ ᱦᱩᱭᱩᱜ ᱠᱟᱱᱟ ᱾ ᱛᱟᱞᱦᱮ ᱟᱯᱮ ᱥᱮᱫ ᱩᱫ ᱠᱚᱫᱚ ᱦᱩᱭᱩᱜ ᱠᱟᱱᱟ ᱥᱮ ᱵᱟᱝ ᱩᱫ ᱯᱩᱴᱠᱟᱹ ᱠᱚ?
ᱵᱟᱝ᱾ ᱟᱞᱮ ᱥᱮᱡ ᱫᱚ ᱩᱫ ᱯᱩᱴᱠᱟᱹ ᱫᱚ ᱵᱟᱝ ᱾ ᱛᱚᱵᱮ ᱦᱮᱸ ᱚᱱᱠᱟ ᱮ ᱩᱫ ᱥᱮ ᱯᱩᱴᱠᱟᱹ ᱫᱚ ᱡᱚᱢ ᱱᱟᱹᱢᱟᱹᱭᱚᱜ ᱞᱮᱠᱟ ᱫᱚ ᱵᱤᱨ ᱫᱚ ᱢᱮᱱᱟᱜ ᱜᱮᱭᱟ ᱟᱞᱮ ᱱᱚᱸᱰᱮ ᱠᱷᱚᱡ ᱱᱚᱣᱟ ᱫᱷᱟᱨᱮ ᱫᱚ ᱾ ᱦᱮᱸ ᱾ ᱟᱫᱚᱻ ᱚᱠᱟ ᱞᱮᱠᱟ ᱪᱚᱝ ᱱᱮᱥ ᱛᱚ ᱵᱟᱝ ᱵᱟᱱᱟ ᱾ ᱫᱟᱜ ᱢᱟᱭ ᱫᱟᱜ ᱠᱮᱫ ᱜᱮᱭᱟ ᱟᱹᱰᱤ ᱫᱤᱱ ᱠᱷᱚᱱ ᱜᱮ᱾ ᱟᱫᱚ ᱚᱠᱟ ᱞᱮᱠᱟ ᱨᱮᱪᱚ ᱛᱟᱞᱟᱨᱮ ᱩᱸ ᱵᱟᱨ ᱫᱤᱱ ᱯᱮ ᱫᱤᱱ ᱜᱟᱱ ᱡᱟᱹᱱᱤᱡ ᱚᱢᱚᱱ ᱵᱟᱲᱟᱭᱮᱱᱟ ᱟᱨ ᱛᱟᱨᱯᱚᱨᱮ ᱟᱫᱚ ᱵᱟᱝ ᱾ ᱟᱨ ᱛᱮᱦᱮᱸᱧ ᱜᱟᱯᱟ ᱯᱟᱪᱮᱫ ᱢᱤᱫᱵᱟᱨ ᱫᱚ ᱦᱩᱭᱩᱜ ᱠᱟᱱ ᱜᱮᱭᱟ ᱟᱫᱚ ᱚᱠᱚᱭ ᱮ ᱪᱟᱞᱟᱜ ᱠᱟᱱᱟ ᱠᱟᱹᱢᱤ ᱵᱷᱤᱲ ᱨᱮ ᱾ ᱱᱤᱛᱚᱜ ᱢᱟᱛᱚ ᱠᱟᱹᱢᱤ ᱚᱠ ᱛᱚ ᱠᱟᱱ ᱛᱟᱵᱚᱱᱟ᱾
ᱦᱟᱹᱭ ᱦᱟᱹᱭ ᱦᱟᱹᱭ ᱾ ᱮᱸ ᱟᱞᱮ ᱦᱚᱸ ᱱᱚᱝᱠᱟ ᱜᱮᱭᱟ ᱱᱚᱜ-ᱚᱭ ᱮᱸ ᱦᱮᱸ ᱞᱟᱦᱟ ᱞᱟᱦᱟ ᱫᱚ ᱰᱮᱞᱤ ᱜᱮᱞᱮ ᱩ ᱛᱩ ᱵᱟᱲᱟ ᱠᱮᱫᱟ ᱦᱚᱜᱼᱚᱭ ᱮ ᱠᱟᱹᱢᱤ ᱠᱚᱪᱚ ᱦᱩᱭ ᱠᱟᱱᱟ ᱛᱚ ᱛᱟᱦᱚᱞᱮ ᱚᱱᱠᱟ ᱞᱮᱠᱟ ᱫᱚ ᱵᱟᱝ ᱞᱮᱱᱚᱜ ᱠᱟᱱᱟ ᱦᱮᱸ ᱾ ᱠᱟᱹᱴ ᱠᱟᱹᱴᱤᱡ ᱵᱤᱨ ᱥᱮᱫ ᱵᱮᱱ ᱵᱚᱞᱚ ᱞᱮᱱᱠᱷᱟᱱ ᱜᱮ ᱢᱟᱱᱮ ᱟᱹᱰᱤ ᱡᱟᱹᱥᱛᱤ ᱜᱮ ᱦᱩᱭᱩᱜ-ᱟ ᱛᱚ᱾ ᱛᱟᱞᱦᱮ ᱮ ᱠᱤᱪᱷᱩ ᱜᱷᱟᱹᱲᱤᱡ ᱛᱮᱜᱮ ᱵᱮᱱ ᱧᱟᱢ ᱜᱚᱫ ᱠᱚᱣᱟ ᱟᱹᱰᱤ ᱩᱛᱟᱹᱨ ᱜᱮ ᱾ ᱟᱨ ᱯᱩᱴᱠᱟᱹ ᱠᱚ ᱫᱚ ᱦᱟᱯᱮ ᱮᱠᱷᱚᱱ ᱦᱚᱸ ᱟᱹᱣᱨᱤ ᱞᱮ ᱩᱛ ᱛᱩ ᱠᱚᱣᱟ ᱱᱚᱣᱟ ᱥᱮᱨᱢᱟ ᱫᱚ ᱾ ᱮ ᱱᱩᱠᱩ ᱯᱩᱴᱠᱟᱹ ᱠᱚᱫᱚ ᱟᱹᱰᱤ ᱡᱳᱨ ᱯᱟ ᱯᱟᱸᱡᱟ ᱠᱚ ᱦᱩᱭᱩᱜ-ᱟ ᱛᱚ ᱚᱛ ᱵᱷᱤᱛᱤᱨ ᱨᱮ ᱛᱟᱦᱮᱱᱟ ᱾ ᱮᱸ ᱚᱢᱚᱱ ᱫᱚ ᱠᱚ ᱚᱢᱚᱱ ᱟᱠᱟᱱᱟ ᱢᱟᱱᱮ ᱱᱩᱠᱩ ᱫᱚ ᱟᱹᱰᱤ ᱡᱳᱨ ᱟᱹᱰᱤ ᱡᱟᱹᱥ ᱛᱤ ᱯᱟᱸᱡᱟ ᱠᱚ ᱦᱩᱭᱩᱜ-ᱟ ᱚᱜᱩᱜ ᱚᱜᱩᱜ ᱛᱮ ᱦᱮ ᱚᱛ ᱵᱷᱤᱛᱤᱨ ᱨᱮᱠᱚ ᱛᱟᱦ ᱮᱸᱱᱟ ᱛᱚ ᱾ ᱛᱟᱞᱦᱮ
ᱦᱩᱸ ᱾
ᱵᱟᱞᱮ ᱯᱟᱧᱡᱟ ᱟᱠᱟᱜ ᱠᱚᱣᱟ᱾ ᱟᱨ ᱩᱫ ᱠᱚᱫᱚ ᱚᱱᱠᱟ ᱯᱷᱟᱠᱟ ᱨᱮᱜᱮ ᱛᱟᱦᱮᱱᱟ ᱦᱮᱸ ᱥᱤᱧ ᱦᱚᱸᱵᱮᱱ ᱧᱟᱢᱟ ᱵᱤᱨᱮᱢ ᱵᱚᱞᱚ ᱞᱮᱱᱠᱷᱟᱱ ᱾ ᱠᱤᱢᱵᱟ ᱵᱟᱠᱚ ᱚᱱᱟ ᱛᱮ ᱜᱮ ᱠᱟᱹᱴᱤᱡ ᱦᱩᱸ ᱾
ᱦᱮᱸ ᱦᱮᱸ ᱾ ᱦᱮᱸ ᱟᱫᱚ ᱱᱮᱥ ᱵᱟᱡᱟᱨ ᱫᱚ ᱟᱹᱞᱤᱧᱟᱜ ᱫᱤᱥᱚᱢ ᱦᱮᱸ ᱢᱮᱱ ᱵᱮᱱ ᱢᱟ ᱾
ᱦᱳᱭ ᱦᱳᱭ ᱾ ᱞᱟᱹᱭ ᱮᱫᱟᱞᱤᱧ ᱱᱚᱜ-ᱚᱭ ᱱᱤᱛᱚᱜ ᱫᱚ ᱱᱚᱣᱟ ᱠᱚ ᱩᱫ ᱠᱚ, ᱦᱮᱸ ᱟᱸᱡᱚᱢᱚᱜ ᱠᱟᱱᱟ ᱱᱤᱛᱚᱜ?
ᱦᱮᱸ ᱦᱮᱸ ᱞᱟᱹᱭᱵᱮᱱ ᱾ ᱦᱮᱸ ᱟᱸᱡᱚᱢᱚᱜ ᱠᱟᱱᱟ ᱾
ᱦᱮᱸ ᱟᱸ ᱟᱸᱡᱚᱢᱚᱜ ᱠᱟᱱᱟ? ᱚ ᱦᱮᱸ ᱤᱭᱟᱹᱮᱜ ᱛᱟᱦᱮᱸᱫ ᱦᱮᱸ
ᱠᱚ ᱦᱩᱭᱩᱜ ᱠᱟᱱᱟ ᱛᱚ ᱾ ᱱᱚᱣᱟ ᱵᱤᱨ ᱨᱮᱫᱚ ᱯᱟᱴᱠᱟ ᱩᱫ ᱠᱚ ᱦᱮᱸ ᱛᱚᱨᱢᱟᱞ ᱩᱫ ᱠᱚ ᱾ ᱛᱟᱯᱚᱨ ᱵᱩᱱᱩᱢ ᱩᱫ ᱠᱚ ᱡᱮᱢᱚᱱ ᱦᱩᱭᱩᱜ-ᱟ ᱾ ᱮᱸᱜ ᱢᱩᱡ ᱩᱫ ᱠᱚ ᱞᱟᱹᱭᱮᱫᱟ ᱚᱱᱟ ᱫᱚ ᱟᱞᱮ ᱫᱚᱞᱮ ᱢᱮᱛᱟᱜ ᱠᱟᱱᱟ ᱾ ᱚᱱᱮ ᱚᱱᱟ ᱠᱚᱦᱚᱸ ᱮᱸ ᱵᱷᱟᱞᱤ ᱜᱮ ᱡᱟᱱᱟᱢ ᱞᱮᱱ ᱜᱮᱭᱟ ᱾ ᱛᱟᱞᱦᱮ ᱚᱱᱟ ᱦᱚᱸᱞᱮ ᱩ ᱩᱛᱩ ᱵᱟᱲᱟ ᱠᱮᱫ ᱜᱮᱭᱟ ᱾ ᱛᱟᱦᱚᱞᱮ ᱢᱩᱪᱤ ᱩᱫ ᱠᱚ ᱫᱚ ᱦᱩᱭᱩᱜ ᱠᱟᱱᱟ ᱥᱮ ᱵᱟᱝ ᱟᱯᱮᱥᱮᱫ? ᱡᱟᱦᱟᱸ ᱵᱩᱱᱩᱢ ᱠᱚᱨᱮ ᱦᱩᱭᱩᱜ-ᱟ ᱾
ᱦᱩᱭ ᱫᱚ ᱦᱩᱭ ᱵᱟᱲᱟᱭᱮᱱ ᱜᱮᱭᱟ ᱾ ᱟᱫᱚ ᱟᱞᱮ ᱱᱚᱛᱮ ᱫᱚ ᱮᱸ ᱪᱮᱫ ᱵᱤᱱ ᱢᱮᱱᱟ ᱱᱚᱛᱮ ᱫᱚ ᱵᱮᱥᱤ ᱥᱚᱱᱟᱡᱷᱩᱨᱤ ᱤᱭᱟᱹ ᱢᱮᱱᱟᱜᱼᱟ᱾ ᱫᱟᱨᱮ ᱢᱮᱱᱟᱜᱼᱟ᱾ ᱵᱟᱲᱜᱮ ᱵᱤᱨ ᱠᱚᱨᱮ ᱦᱚᱸ᱾ ᱟᱫᱚ ᱱᱚᱜ-ᱚ ᱱᱚᱣᱟ ᱥᱚᱱᱟᱡᱷᱩᱨᱤ ᱵᱟᱜ ᱜᱟᱱ ᱵᱤᱨ ᱫᱟᱨᱮ ᱫᱚ ᱮᱢᱚᱱ ᱡᱤᱱᱤᱥ ᱠᱟᱱᱟ ᱱᱚᱣᱟ ᱞᱟᱛᱟᱨ ᱨᱮᱫᱚ ᱪᱮᱫᱜᱮ ᱵᱟᱭ ᱦᱩᱭ ᱦᱚᱪᱚᱣᱟᱜᱼᱟ ᱴᱷᱤᱠ ᱴᱷᱟᱠ᱾ ᱪᱮᱫ ᱠᱷᱟᱱ ᱪᱮᱫ ᱜᱮ ᱵᱟᱝ᱾
ᱟᱫᱚ ᱚᱱᱟ ᱚᱱᱟ ᱦᱚᱛᱮᱡ ᱛᱮ ᱚᱱᱟ ᱦᱚᱸ ᱳᱭ ᱮᱢ ᱟᱫᱚ ᱡᱚᱢ ᱞᱮᱠᱟ ᱫᱚ ᱧᱟᱢ ᱵᱟᱲᱟ ᱦᱩᱭ ᱞᱮᱱ ᱜᱮᱭᱟ ᱦᱟᱱᱮ ᱡᱟᱦᱟᱸ ᱵᱩᱱᱩᱢ ᱨᱮ ᱩᱢᱚᱱᱚᱜ ᱵᱤᱱ ᱞᱟᱹᱭᱠᱮᱼᱟ᱾ ᱚᱱᱟ ᱥᱮ ᱢᱩᱪᱤ ᱩᱫ ᱚᱱᱟ ᱠᱚᱦᱚᱸ ᱠᱚ ᱧᱟᱢ ᱟᱹᱫᱤᱭᱮᱫ ᱜᱮᱭᱟ ᱟᱨ ᱵᱟᱝ ᱠᱚᱫᱚ ᱵᱟᱝ᱾
ᱦᱮᱸ᱾ ᱮᱸᱫ ᱛᱟᱞᱦᱮ ᱟᱯᱮᱭᱟᱜ ᱵᱤᱨ ᱨᱮᱫᱚ ᱪᱮᱫ ᱪᱮᱫ ᱪᱮᱫ ᱫᱟᱨᱮ ᱠᱚ ᱦᱮᱱᱟᱜᱼᱟ ᱥᱟᱨᱡᱚᱢ ᱫᱟᱨᱮ ᱠᱚᱫᱚ ᱵᱟᱹᱱᱩᱜᱼᱟ ᱥᱮ ᱪᱮᱫ?
ᱥᱟᱨᱡᱚᱢ ᱫᱟᱨᱮ ᱢᱮᱱᱟᱜ ᱫᱚ ᱢᱮᱱᱟᱜᱼᱟ᱾ ᱟᱫᱚ ᱚᱱᱟᱫᱚ ᱚ ᱱᱚᱝᱠᱟ ᱡᱷᱩᱲ ᱫᱚ ᱵᱟᱝ ᱠᱟᱱᱟ᱾ ᱢᱟᱱᱮ ᱞᱟᱹᱴᱩ ᱞᱟᱹᱴᱩ ᱫᱟᱨᱮ ᱠᱟᱱᱟ᱾ ᱟᱨ ᱚᱱᱟ ᱦᱚᱸ ᱢᱤᱫ ᱫᱷᱟᱨᱮ ᱢᱮᱱᱟᱜᱼᱟ ᱦᱚᱯᱚᱱ ᱧᱚᱜ᱾ ᱛᱮ ᱟᱹᱰᱤ ᱦᱚᱯᱚᱱ ᱧᱚᱜ ᱛᱮ ᱢᱮᱱᱟᱜ-ᱟ᱾ ᱢᱤᱫ ᱫᱷᱟᱨᱮ ᱢᱮᱱᱟᱜᱼᱟ ᱟᱨ ᱢᱟᱱᱮ ᱞᱟᱹᱴᱩ ᱡᱟᱭᱜᱟ ᱛᱮᱜᱮ ᱠᱚ ᱱᱚᱶᱟ ᱡᱟᱦᱟᱸ ᱢᱮᱱᱟᱜ-ᱟ᱾ ᱟᱨ ᱵᱤᱨ ᱫᱚ ᱚᱱᱮ ᱥᱮᱫᱟᱭ ᱯᱟᱹᱦᱤᱞ ᱨᱮ ᱨᱚᱦᱚᱭ ᱦᱩᱭᱩ ᱟᱠᱟᱱᱟ ᱚᱱᱟ ᱥᱟᱨᱡᱚᱢ ᱫᱟᱨᱮ ᱫᱚ᱾
ᱚᱱᱟᱜᱮ ᱡᱟ ᱟᱫᱚ ᱚᱱᱟ ᱦᱚᱸ ᱟ ᱫᱚᱢᱮ ᱠᱚ ᱦᱤᱡᱩᱜᱼᱟ᱾ ᱛᱮᱨᱮᱱ ᱱᱟᱱᱛᱮᱨᱮᱱ᱾ ᱱᱟᱹᱢᱟᱹᱭᱚᱜ ᱞᱮᱠᱟᱜᱮ ᱵᱚᱪᱷᱚᱨ ᱜᱮ᱾ ᱚᱱᱠᱟ ᱜᱮ ᱩᱱᱟᱹᱜ ᱫᱚ ᱵᱟᱝᱞᱮ ᱧᱟᱢᱟ ᱥᱟᱸᱜᱮ ᱫᱚ᱾ ᱩᱫᱽ ᱠᱚ ᱥᱮ ᱡᱟᱦᱟᱱᱟᱜ ᱤᱭᱟᱹ ᱠᱚᱫᱚ ᱟᱨ ᱚᱱᱟ ᱚᱱᱟ ᱵᱟᱨ ᱨᱚᱠᱚᱢ ᱫᱟᱨᱮ ᱜᱮ ᱵᱮᱥᱤ ᱫᱚ ᱢᱮᱱᱟᱜᱼᱟ᱾ ᱢᱤᱫ ᱫᱷᱟᱨᱮ ᱚᱱᱟ ᱥᱚᱱᱟᱡᱷᱩᱨᱤ ᱟᱨ ᱢᱤᱫ ᱫᱷᱟᱨᱮ ᱥᱟᱨᱡᱚᱢ᱾ ᱚᱱᱟ ᱦᱚᱸ ᱞᱟᱹᱴᱩ ᱞᱟᱹᱴᱩ᱾ ᱴᱩ ᱜᱮᱭᱟ᱾ ᱥᱟᱠᱟᱢ ᱦᱚᱸ ᱫᱚᱢᱮᱞᱮ ᱠᱚᱥᱴᱚᱜ-ᱟ᱾
ᱚ᱾
ᱥᱟᱠᱟᱢ ᱠᱚ ᱫᱟᱹᱛᱟᱹᱱᱤ ᱠᱚ ᱵᱟᱝᱞᱮ ᱧᱟᱢ ᱜᱮᱭᱟ᱾
ᱦᱮᱸ᱾ ᱟᱞ-ᱟᱞᱮ ᱥᱮᱫ ᱫᱚ ᱦᱮᱸ ᱥᱟᱠᱟᱢ ᱫᱟᱹᱛᱟᱹᱱᱤ ᱛᱟᱨᱯᱚᱨ ᱥᱟᱦᱟᱱ ᱠᱚᱦᱚᱸ ᱫᱟᱨᱮ ᱠᱚ ᱨᱚᱦᱚᱲ ᱞᱮᱱᱠᱷᱟᱱ ᱦᱮᱸ᱾ ᱫᱟ ᱠᱚ ᱠᱤᱱᱵᱟ ᱰᱟᱹᱨ ᱠᱚ ᱨᱚᱦᱚᱲ ᱞᱮᱱᱠᱷᱟᱱ ᱠᱟᱹᱡ ᱵᱟᱹᱠᱩᱵ ᱤᱫᱤᱭᱟ ᱞᱮ ᱛᱟᱞᱦᱮ᱾ ᱮᱸᱜ ᱥᱟᱦᱟᱱ ᱠᱚᱛᱮ ᱥᱮ ᱥᱟᱠᱟᱢ ᱛᱮᱫᱚ ᱵᱟᱞᱮ ᱚᱵᱷᱟᱵᱚᱜ-ᱟ ᱟᱨ ᱱᱚᱜ-ᱚᱭ ᱡᱟᱦᱟᱸ ᱫᱷᱚᱨᱚᱱ ᱫᱤᱱ ᱩᱸ ᱯᱟᱨᱚᱢᱮᱱ ᱫᱚ᱾ ᱚᱱᱟ ᱛᱮᱦᱚᱸ ᱢᱮᱫᱴᱮᱱ ᱦᱳᱭ ᱢᱟᱱᱮ ᱯᱚ-ᱯᱚᱭᱥᱟ ᱠᱚ ᱦᱩᱭᱩᱜ ᱜᱮᱭᱟ᱾
ᱨᱩᱡᱤ ᱨᱳᱡᱽᱜᱟᱨ ᱟᱨ ᱪᱮᱫ ᱦᱮᱸ ᱵᱟᱝ?
ᱦᱳᱭ ᱦᱳᱭ, ᱟᱨ ᱱᱤᱛᱳᱜ ᱫᱚ ᱵᱟᱝ ᱜᱟᱱᱚᱜᱼᱟ ᱠᱟᱨᱚᱱ ᱱᱤᱛᱳᱜ ᱫᱚ ᱫᱟᱜ ᱮᱫᱟᱭ ᱮᱸᱦᱮᱸ ᱾